ᱦᱮᱞᱳ
ᱜᱚᱢᱠᱮ ᱡᱚᱦᱟᱨ ᱜᱮ᱾
ᱟᱸ ᱜᱚᱢᱠᱮ ᱡᱚᱦᱟᱨ ᱡᱚᱦᱟᱨ᱾
ᱟᱪᱪᱷᱟ ᱜᱚᱝᱠᱮ ᱛᱟᱦᱚᱞᱮ ᱦᱟᱸᱜ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱟ ᱜᱚᱢᱠᱮ ᱛᱮᱦᱮᱧ ᱫᱚ ᱟᱹᱰᱤ ᱵᱮᱥᱛᱚ ᱨᱮ ᱠᱟᱹᱴᱤᱡ ᱦᱳᱲᱩ ᱠᱚ ᱨᱚᱦᱚᱭ ᱵᱟᱲᱟ ᱦᱩᱭᱱᱟ, ᱵᱷᱤᱛ ᱛᱟᱹ ᱠᱚ ᱠᱟᱹᱴᱤᱡ ᱪᱷᱟᱴᱟᱣ ᱦᱩᱭ ᱮᱱᱟ ᱴᱷᱤᱠ ᱜᱮᱭᱟ᱾ ᱫᱟᱜ ᱠᱚ ᱛᱚᱢᱵᱟ ᱟᱠᱟᱱᱟ ᱛᱚ ᱟᱫᱚ ᱚ ᱵᱟᱹᱫᱽ ᱥᱮᱡ ᱨᱮᱜᱮ ᱠᱟᱹᱴᱤᱡ ᱵᱮᱥᱛᱚ ᱨᱮ ᱛᱟᱦᱮᱸ ᱦᱩᱭ ᱞᱮᱱᱟ ᱟᱫᱚ ᱟᱹᱵᱤᱱ ᱫᱚ ᱜᱚᱝᱠᱮ ᱪᱮᱫ ᱵᱤᱱ ᱪᱤᱠᱟᱹ ᱠᱮᱫᱟ ᱛᱟᱦᱚᱞᱮ?
ᱦᱚᱭ ᱤᱧ ᱫᱚ ᱦᱟᱸᱜ ᱛᱟᱦᱮᱱ ᱫᱚ ᱪᱮᱫ ᱜᱮ ᱵᱟᱝᱜᱮ ᱡᱚᱢ ᱠᱟᱛᱮᱫ ᱞᱤᱧ ᱡᱟᱹᱯᱤᱫ ᱵᱟᱲᱟ ᱟᱠᱟᱫᱟ ᱦᱟᱸᱜ ᱟᱹᱞᱤᱧ ᱫᱚ ᱦᱟᱸᱜ ᱚᱱᱮ ᱚᱞᱚᱜ ᱯᱟᱲᱦᱟᱣ ᱠᱷᱟᱹᱛᱤᱨ ᱦᱟᱸᱜ ᱢᱮᱥ ᱠᱚᱨᱮ ᱞᱤᱧ ᱛᱟᱦᱮᱱ ᱠᱟᱱᱟ ᱟᱫᱚ ᱚᱲᱟᱜ ᱥᱮᱱ ᱫᱚ ᱦᱟᱸᱜ ᱵᱟᱝᱞᱤᱧ ᱪᱟᱞᱟᱣ ᱠᱟᱱᱟ ᱱᱤᱛᱚᱜ ᱫᱚ᱾
ᱟᱪᱪᱷᱟ ᱢᱮᱥ ᱫᱚ ᱚᱠᱟ ᱚᱠᱟ ᱢᱮᱥ ᱨᱮᱫᱚ ᱢᱮᱱᱟᱜ ᱵᱤᱱᱟ?
ᱛᱟᱦᱮᱸ ᱞᱟᱞᱜᱚᱲ ᱥᱮᱫ ᱨᱮᱜᱮᱞᱤᱧ ᱛᱟᱦᱮᱱᱟ ᱟᱫᱚ ᱦᱟᱸᱜ ᱱᱚᱸᱰᱮ ᱠᱷᱚᱱᱟᱜ ᱜᱮ ᱦᱟᱸ ᱠᱚᱞᱮᱡ ᱠᱚ ᱥᱩᱨ ᱜᱮᱭᱟ ᱟᱫᱚ ᱱᱚᱸᱰᱮ ᱠᱷᱚᱱᱟᱜ ᱜᱮ ᱦᱟᱸᱜ ᱚᱞ ᱯᱟᱲᱦᱟᱣ ᱦᱩᱭᱩᱜ ᱜᱮᱭᱟ᱾
ᱟᱪᱪᱷᱟ, ᱟᱪᱪᱷᱟ᱾ ᱛᱟᱦᱚᱞᱮ ᱛᱤᱱᱟᱹᱜ ᱨᱮ ᱢᱮᱱᱟᱜ ᱵᱤᱱᱟ? ᱛᱤᱱᱟᱹᱜ ᱨᱮᱵᱤᱱ ᱚᱞᱚᱜ ᱠᱟᱱᱟ ᱛᱟᱦᱚᱞᱮ?
ᱱᱤᱛᱚᱜ ᱫᱚ ᱱᱷᱟᱜ ᱱᱚᱜ-ᱚᱭ ᱥᱮᱠᱮᱱᱰ ᱥᱮᱢᱤᱥᱴᱟᱨ ᱨᱮ ᱮᱰᱢᱤᱥᱚᱱ ᱦᱚᱸ ᱦᱩᱭ ᱟᱠᱟᱱᱟ ᱯᱷᱚᱨᱚᱢ ᱯᱷᱤᱞᱟᱯ ᱠᱚ ᱦᱟᱜ ᱥᱩ ᱮᱛᱚᱦᱚᱵ ᱟᱠᱟᱱᱟ ᱟᱫᱚ ᱦᱟᱸᱜ ᱩᱱ ᱠᱷᱚᱡ ᱤᱭᱟᱹ ᱚᱞ ᱯᱟᱲᱦᱟᱜ ᱦᱩᱭᱩᱜ ᱠᱟᱱᱟ ᱚᱸᱰᱮ ᱜᱮ᱾
ᱚ
ᱛᱚ ᱜᱚᱝᱠᱮ ᱛᱟᱦᱚᱞᱮ ᱟᱵᱮᱱ ᱫᱚ ᱚᱞ ᱯᱟᱲᱦᱟᱜ ᱠᱟᱱᱟ ᱵᱮᱱ ᱥᱮ ᱵᱟᱝ ᱜᱮ?
ᱜᱚᱢᱠᱮ ᱟᱹᱞᱤᱧ ᱫᱚ ᱚᱞ ᱯᱟᱲᱦᱟᱜ ᱠᱚᱫᱚ ᱵᱟᱹᱜᱤ ᱦᱟᱛᱟᱲ ᱠᱟᱫᱟᱞᱤᱧ᱾ ᱢᱟᱱᱮ ᱯᱩᱨᱟᱹᱣ ᱠᱟᱱ ᱛᱟᱞᱤᱧᱟ ᱟᱨᱠᱤ᱾ ᱟᱫᱚ ᱵᱤᱭᱮ ᱯᱟᱥ ᱦᱳᱭ ᱠᱟᱱᱟ, ᱟᱨ ᱱᱤᱛᱚᱜ ᱫᱚ ᱚᱲᱟᱜ ᱠᱚᱨᱮᱜ ᱜᱮ ᱪᱟᱥ ᱵᱟᱥ ᱦᱩᱭᱩᱜ ᱠᱟᱱᱟ ᱠᱟᱹᱴᱤᱡ ᱚᱲᱟᱜ ᱦᱚᱲ ᱠᱚ ᱠᱟᱹᱴᱤᱡ ᱜᱚᱲᱚ ᱠᱚ ᱮᱢᱟ ᱦᱩᱭᱩᱜ ᱠᱟᱱᱟ᱾
ᱮᱠᱫᱚᱢ ᱚᱱᱟ ᱠᱚᱢᱟ ᱞᱟᱹᱠᱛᱤ ᱜᱮ ᱪᱮᱫᱟᱜ ᱥᱮ ᱚᱞ ᱯᱟᱲᱦᱟᱣ ᱞᱮᱱᱠᱷᱟᱱ ᱫᱚ ᱵᱟᱝ ᱜᱟᱱᱚᱜᱼᱟ᱾ ᱟᱵᱚᱣᱟᱜ ᱠᱟᱹᱢᱤ ᱠᱚᱦᱚᱸ ᱧᱮᱞ ᱞᱟᱹᱠᱛᱤ ᱠᱟᱱᱟ ᱦᱮ
ᱮᱠᱫᱚᱢ ᱳᱭ ᱚᱞᱚᱜ ᱯᱟᱲᱦᱟᱣ ᱥᱟᱶ ᱥᱟᱶᱛᱮ ᱟᱨᱠᱤ ᱡᱟᱦᱟᱱᱟᱜ ᱟᱨᱚ ᱠᱟᱹᱢᱤ ᱠᱚ ᱛᱟᱦᱮᱸᱭᱮᱱ ᱠᱷᱟᱱ ᱫᱚ ᱟᱨᱠᱤ ᱚᱲᱟᱜ ᱦᱚᱲ ᱠᱚ ᱠᱟᱹᱴᱤᱡ ᱜᱚᱲᱚ ᱠᱚ ᱧᱟᱢᱟ ᱟᱨᱠᱤ?
ᱚᱻ ᱛᱟᱞᱮ ᱦᱟᱸᱜ ᱫᱟᱠᱟ ᱠᱚ ᱫᱚ ᱡᱚᱢ ᱵᱟᱲᱟ ᱫᱚ ᱦᱩᱭᱱᱟ ᱥᱮ ᱟᱣᱨᱤ?
ᱦᱮᱸ ᱫᱟᱠᱟ ᱠᱚᱫᱚ ᱡᱚᱢ ᱵᱟᱲᱟ ᱦᱩᱭ ᱠᱟᱱᱟ᱾ ᱟᱵᱤᱱ ᱫᱚᱵᱤᱱ ᱡᱚᱢ ᱠᱮᱫᱟ ᱥᱮ ᱟᱹᱨᱤᱭᱟ?
ᱟᱹᱞᱤᱧ ᱦᱟᱸᱜ ᱢᱤᱫ ᱫᱷᱟᱣ ᱫᱚ ᱦᱟᱸᱜ ᱟᱹᱞᱤᱧ ᱦᱚᱸ ᱛᱮᱦᱮᱧ ᱫᱚ ᱦᱟᱸᱜ ᱢᱤᱫ ᱫᱷᱟᱣ ᱜᱮᱞᱤᱧ ᱡᱚᱢ ᱟᱠᱟᱫᱟ᱾ ᱟᱫᱚ ᱦᱟᱸᱜ ᱟᱞᱮᱭᱟᱜ ᱦᱚᱸ ᱜᱮᱥ ᱠᱚ ᱪᱟᱵᱟ ᱟᱠᱟᱱ ᱛᱟᱞᱮᱭᱟ ᱟᱨ ᱦᱟᱸᱜ ᱜᱮᱥ ᱠᱚᱦᱚᱸ ᱵᱟᱝ ᱧᱟᱯᱟᱢ ᱠᱟᱱᱟ᱾ ᱟᱫᱚ ᱦᱟᱸᱜ ᱛᱮᱦᱮᱧ ᱪᱟᱞᱟᱣ ᱞᱮᱱ ᱛᱟᱦᱮᱱᱟᱞᱮ᱾ ᱟᱫᱚ ᱞᱟᱹᱭ ᱮᱫᱟ ᱯᱩᱱᱫᱤᱱ ᱯᱚᱨᱮ ᱧᱟᱢᱚᱜ ᱠᱟᱫᱟ᱾ ᱟᱫᱚ ᱦᱟᱸᱜ ᱡᱟᱦᱟᱸᱭ ᱳᱝᱠᱟ ᱜᱟᱛᱮ ᱠᱚᱴᱷᱮᱱ ᱜᱮ ᱦᱟᱸᱜ ᱡᱚᱢ ᱵᱟᱲᱟ ᱦᱟᱛᱟᱲ ᱦᱩᱭᱩᱜ ᱠᱟᱱᱟ ᱱᱤᱛᱚᱜ ᱫᱚ
ᱟᱪᱪᱷᱟ,
ᱫᱟᱠᱟ ᱠᱚᱫᱚ ᱤᱥᱤᱱ ᱦᱩᱭ ᱟᱠᱟᱱᱟ᱾ ᱜᱟᱛᱮ ᱠᱚᱴᱷᱮᱱ ᱜᱮ ᱦᱟᱸᱜ ᱡᱚᱢ ᱵᱟᱲᱟ ᱦᱩᱭᱩᱜ ᱠᱟᱱᱟ ᱱᱤᱛᱚᱜ ᱫᱚ᱾
ᱟᱪᱪᱷᱟ ᱜᱟᱛᱮ ᱠᱚᱴᱷᱮᱱ ᱵᱟᱝ? ᱟᱫᱚ ᱜᱟᱛᱮ ᱠᱚᱴᱷᱮᱱ ᱫᱚ ᱵᱟ ᱡᱚᱢᱟ ᱟᱫᱚ ᱚᱵᱟᱨᱤᱥ, ᱞᱟᱹᱭ ᱫᱟᱞᱤᱧ ᱡᱮ ᱜᱟᱛᱮ ᱠᱚᱴᱷᱮᱱ ᱫᱚ ᱛᱤᱱ ᱫᱤᱱ ᱱᱚᱝᱠᱟ ᱫᱚᱵᱤᱱ ᱡᱚᱢ ᱵᱟᱲᱟᱭᱟ?
ᱦᱳᱭ ᱚᱱᱟ ᱫᱚ ᱠᱟᱛᱷᱟ ᱠᱟᱱᱟ ᱟᱫᱚ ᱦᱟᱸᱜ ᱜᱮᱥ ᱠᱚᱦᱚᱸ ᱵᱟᱭ ᱧᱟᱢᱚᱜ ᱠᱟᱱᱟ ᱦᱟᱸᱜ ᱟᱨ ᱵᱟᱨᱥᱤ ᱯᱚᱨᱮ ᱠᱷᱟᱱ ᱜᱮ ᱦᱟᱸᱜ ᱠᱚᱭ ᱞᱟᱹᱭ ᱠᱮᱫᱟ ᱛᱚ ᱮᱢᱚᱜ ᱟᱞᱮ᱾ ᱟᱫᱚ ᱛᱟᱨᱟᱥᱤᱧ ᱥᱮ ᱦᱟᱸᱜ ᱜᱮᱥ ᱤᱫᱤ ᱜᱮᱥ ᱴᱤᱱᱠᱤ ᱤᱫᱤ ᱦᱚᱴᱚ ᱠᱟᱜ ᱦᱩᱭᱩᱜᱼᱟ᱾ ᱟᱫᱚ ᱞᱟᱹᱭ ᱠᱮᱫᱟ ᱠᱚ ᱡᱩᱫᱤ ᱜᱮᱥ ᱴᱤᱱᱠᱤ ᱤᱫᱤ ᱦᱚᱴᱚ ᱠᱟᱜ ᱠᱷᱟᱱ ᱫᱚ ᱦᱟᱸᱜ ᱧᱟᱢᱚᱜ ᱜᱮᱭᱟ᱾
ᱟᱪᱪᱷᱟ ᱟᱫᱚ ᱛᱤᱱᱟᱹᱜ ᱛᱤᱱᱟᱹᱜ ᱠᱟᱛ ᱛᱮ ᱜᱮᱥ ᱫᱚ ᱛᱟᱦᱞᱮ ᱱᱮᱛᱟᱨ ᱫᱚ
ᱱᱤᱛᱚᱜ ᱫᱚ ᱟᱹᱰᱤ ᱟᱭᱢᱟ ᱠᱟᱹᱣᱰᱤ ᱦᱚᱸ ᱵᱟᱹᱲᱛᱤ ᱛᱤᱭ ᱠᱟᱱᱟ ᱱᱤᱛᱳᱜ ᱫᱚ ᱦᱩᱭᱩᱜ ᱠᱟᱱᱟ ᱥᱳᱞᱞᱳ ᱥᱳ ᱠᱟᱛᱮᱜ ᱮᱦ ᱜᱮᱥ ᱴᱮᱝᱠᱤ ᱦᱟᱸᱜ᱾
ᱟᱪᱪᱷᱟ ᱟᱪᱪᱷᱟ ᱥᱳᱞᱞᱳ ᱥᱳ ᱠᱟᱛᱮ ᱵᱟᱝ?
ᱦᱳᱭ,
ᱟᱫᱚ ᱛᱟᱣᱞᱮ ᱠᱟᱹᱣᱰᱤ ᱠᱚᱫᱚ ᱢᱮᱱᱟᱜ ᱛᱟᱵᱤᱱᱟ ᱥᱮ ᱵᱟᱝ ᱜᱮ ᱛᱟᱦᱚᱞᱮ?
ᱚᱱᱠᱟ ᱟᱤᱰᱤ ᱠᱚᱫᱚ ᱦᱟᱸᱜ ᱵᱟᱹᱱᱩᱜᱼᱟᱱ ᱛᱟᱹᱟᱞᱤᱧᱟ᱾ ᱟᱫᱚ ᱦᱟᱸᱜ ᱚᱲᱟᱜ ᱠᱷᱚᱱ ᱦᱟᱸᱜ ᱚᱱᱠᱟ ᱚᱲᱟᱜ ᱠᱷᱚᱱ ᱯᱷᱳᱱ ᱵᱟᱲᱟ ᱦᱩᱭᱱᱟ ᱟᱫᱚ᱾ ᱩᱱᱠᱩ ᱢᱮᱛᱟ ᱠᱚ ᱦᱩᱭᱩᱜᱼᱟ ᱦᱟᱸᱜ ᱠᱟᱹᱣᱰᱤ ᱠᱚ ᱮᱢᱚᱜ ᱯᱮ᱾ ᱟᱫᱚ ᱦᱟᱸᱜ ᱩᱱ ᱩᱱᱠᱩ ᱥᱮᱱ ᱠᱷᱚᱱᱟᱜ ᱜᱮ ᱦᱟᱸᱜ ᱠᱚᱞ ᱚᱪᱚ ᱠᱚ ᱦᱩᱭᱩᱜᱼᱟ
ᱚᱻ ᱟ ᱚᱲᱟᱜ ᱠᱚᱫᱚ ᱵᱟᱵᱤᱱ ᱪᱟᱞᱟᱣ ᱠᱟᱱᱟ ᱛᱟᱦᱚᱞᱮ᱾
ᱚᱲᱟᱜ ᱠᱚᱫᱚ ᱦᱟᱸᱜ ᱵᱟᱹᱞᱤᱧ ᱪᱟᱞᱟᱣ ᱠᱟᱱᱟ ᱱᱤᱛᱚᱜ ᱫᱚ᱾
ᱚᱻ, ᱟᱨ ᱛᱤᱥ ᱵᱤᱱ ᱪᱟᱞᱟᱜᱼᱟ ᱚᱲᱟᱜ ᱫᱚ ᱛᱟᱦᱞᱮ?
ᱪᱟᱞᱟᱜ ᱟᱹᱞᱤᱧ ᱦᱟᱸᱜ ᱱᱚᱜᱼᱚᱭ ᱦᱟᱸᱜ ᱜᱟᱯᱟ ᱢᱮᱭᱟᱝ ᱜᱮᱞᱤᱧ ᱞᱟᱹᱭ ᱫᱟ ᱛᱚ᱾ ᱪᱟᱞᱟ ᱠᱟᱹᱴᱤᱡ ᱫᱚᱨᱠᱟᱨ ᱢᱮᱱᱟᱜ ᱛᱟᱞᱤᱧᱟ ᱚᱲᱟᱜ ᱥᱮᱜ ᱨᱮ ᱪᱟᱞᱟᱜ ᱟᱹᱞᱤᱧ ᱦᱚᱸ᱾
ᱟᱪᱪᱷᱟ ᱟᱪᱪᱷᱟ ᱟᱪᱪᱷᱟ
ᱛᱟᱦᱚᱞᱮ ᱜᱚᱢᱠᱮ ᱪᱟᱥᱵᱟᱥ ᱠᱚᱫᱚ ᱛᱤᱱᱟᱹᱜ ᱥᱟᱺᱜᱤᱧ ᱜᱮᱫᱟᱵᱮᱱ?
ᱱᱚᱜᱚᱭ ᱛᱚ ᱛᱮᱦᱮᱧ ᱵᱷᱤᱛᱟᱹ ᱠᱚ ᱪᱷᱟᱴᱟᱣ ᱦᱩᱭ ᱮᱱᱟ ᱴᱷᱤᱠ ᱜᱮᱭᱟ ᱴᱷᱤᱠ ᱜᱮᱭᱟ᱾ ᱟᱫᱚ ᱛᱮᱦᱮᱧᱟᱜ ᱠᱚ ᱨᱚᱦᱚᱭᱮᱫ ᱛᱟᱦᱮᱸᱼᱟ ᱛᱚ, ᱮᱠᱷᱚᱱᱚ ᱵᱚᱦᱩᱛ ᱵᱟᱠᱤ ᱜᱮᱭᱟ᱾ ᱟᱹᱰᱤ ᱡᱷᱟᱹᱞ ᱜᱮᱭᱟ ᱟᱨᱠᱤ ᱵᱷᱤᱛᱟᱹ ᱠᱚ ᱱᱚᱜ-ᱚᱭ ᱪᱷᱟᱴᱟᱣ
ᱟᱪᱪᱷᱟ ᱪᱷᱟ, ᱟᱨ ᱛᱟᱦᱚᱞᱮ ᱟᱯᱮ ᱠᱚᱫᱚ ᱦᱟᱜ ᱠᱮᱱᱮᱞ ᱫᱟᱜ ᱛᱮᱯᱮ ᱨᱚᱦᱚᱭ ᱜᱮᱭᱟ ᱥᱮ ᱚᱱᱠᱟ ᱥᱮᱨᱢᱟ ᱡᱟᱹᱲᱤ ᱫᱟᱜ ᱠᱚᱛᱮ ᱜᱮ ᱥᱮ ᱠᱟ ᱵᱟᱸᱫᱷ ᱠᱚ ᱠᱚᱨᱮᱱᱟᱜ ᱫᱟᱜ ᱠᱚᱛᱮ
ᱵᱟᱝ ᱠᱮᱱᱮᱞ ᱫᱟᱜ ᱦᱚᱸ ᱢᱮᱱᱟᱜᱼᱟ᱾ ᱠᱮᱱᱮᱞ ᱫᱟᱜ ᱯᱩᱨᱟᱹ ᱦᱤᱡᱩᱜ ᱠᱟᱱᱟ ᱟᱨ ᱵᱟᱫᱽ ᱫᱟᱜ ᱦᱚᱸ ᱩᱰᱩᱝᱚᱜ ᱠᱟᱱᱟ᱾ ᱛᱚ ᱤᱱᱟᱹ ᱠᱚᱛᱮ ᱛᱮᱜᱮ ᱟᱨᱠᱤ
ᱟᱪᱪᱷᱟ ᱟᱪᱪᱷᱟ
ᱦᱮᱸ ᱤᱱᱟᱹ ᱠᱚᱛᱮ ᱜᱮ ᱨᱚᱦᱚᱭ ᱫᱚ ᱦᱟᱸᱜ ᱦᱳᱭᱳᱜᱼᱟ᱾
ᱦᱩᱸ,
ᱦᱮᱸ ᱦᱮᱸ,
ᱛᱟᱦᱚᱞᱮ ᱛᱮᱦᱮᱧ ᱪᱮᱫ ᱞᱮᱠᱟ ᱥᱤᱛᱩᱝ ᱠᱟᱫᱟᱭ ᱥᱮ ᱵᱟᱝᱜᱮ?
ᱛᱮᱦᱮᱧ ᱫᱚ ᱵᱟᱭ ᱥᱤᱛᱩᱝ ᱠᱟᱫᱟ ᱥᱤᱛᱩᱝ ᱫᱚ ᱦᱟᱱᱮ ᱠᱟᱹᱴᱤᱡ ᱫᱟᱜ ᱠᱚᱭ ᱡᱚᱨᱚ ᱵᱟᱲᱟᱭᱮᱫ ᱛᱟᱦᱮᱸᱜᱼᱟ ᱟᱫᱚ ᱥᱤᱛᱩᱝ ᱫᱚ ᱵᱟᱭ ᱥᱤᱛᱩᱝ ᱠᱟᱫᱟ ᱚᱱᱮ
ᱪᱮᱫ ᱠᱚ ᱞᱟᱹᱭᱟ ᱰᱳᱸᱰᱨᱳᱜ ᱰᱩᱸᱰᱨᱩᱜ ᱜᱮ ᱰᱩᱸᱰᱨᱩᱜ ᱞᱮᱫ ᱛᱟᱦᱮᱸ ᱛᱮᱦᱮᱧ ᱫᱚ ᱵᱟᱭ ᱥᱤᱛᱩᱝ ᱠᱟᱫᱟ
ᱦᱳᱭ ᱦᱳᱭ ᱟᱞᱮ ᱥᱮᱫ ᱦᱚᱸ ᱚᱱᱠᱟᱜᱮ ᱰᱩᱸᱰᱨᱩᱜ ᱞᱮ ᱰᱩᱸᱰᱩᱜ ᱞᱮᱫ ᱛᱟᱦᱮᱸ
ᱚ ᱟᱪᱪᱷᱟ ᱟᱪᱪᱷᱟ ᱛᱟᱦᱚᱞᱮ ᱛᱮᱦᱮᱧ ᱫᱚ ᱠᱚᱞᱮᱡᱽ ᱠᱚᱫᱚ ᱵᱤᱱ ᱪᱟᱞᱟᱣ ᱞᱮᱱᱟ ᱥᱮ ᱵᱟᱝᱜᱮ ᱛᱟᱦᱚᱞᱮ?
ᱛᱮᱦᱮᱧ ᱫᱚ ᱦᱟᱸᱜ ᱪᱷᱩᱴᱤ ᱜᱮᱭᱟ ᱟᱞᱮ ᱦᱚᱸ ᱠᱟᱹᱴᱤᱡ ᱯᱨᱮᱠᱴᱤᱠᱮᱞ ᱠᱟᱹᱢᱤ ᱠᱚ ᱮᱢ ᱠᱟᱫ ᱞᱮᱭᱟ ᱟᱫᱚ ᱦᱟᱸᱜ ᱚᱱᱟ ᱠᱚᱜᱮ ᱠᱚᱨᱟᱣ ᱵᱟᱲᱟ ᱦᱩᱭᱩᱜ ᱠᱟᱱᱟ ᱟᱨᱨᱤ ᱠᱚᱨᱟᱣ ᱪᱟᱵᱟᱭ ᱦᱩᱭᱩᱜᱼᱟ, ᱯᱨᱮᱠᱴᱤᱠᱮᱞ ᱠᱚ ᱮᱢ ᱠᱟᱜ ᱞᱮᱭᱟ ᱟᱨ ᱥᱟᱨᱵᱷᱮ ᱠᱚᱨᱮᱱᱟᱜ ᱠᱟᱹᱢᱤ ᱦᱚᱸᱠᱚ ᱮᱢ ᱟᱠᱟᱫ ᱞᱮᱭᱟ ᱦᱟᱸᱜ ᱟᱫᱚ ᱚᱱᱟ ᱦᱟᱸᱜ ᱢᱤᱫ ᱥᱟᱶᱛᱮ ᱫᱚᱥ ᱛᱟᱹᱨᱤᱠᱷ ᱵᱷᱤᱛᱤᱨ ᱛᱮ ᱡᱚᱢᱟᱭ ᱫᱚᱥ ᱛᱟᱨᱤᱠ ᱦᱤᱞᱳᱜ ᱡᱚᱢᱟ ᱠᱚ ᱦᱟᱛᱟᱣ ᱛᱟᱞᱮᱭᱟ ᱦᱮ ᱟᱞᱮᱨᱮ ᱜᱚᱝᱠᱮ ᱞᱟᱹᱭ ᱠᱮᱫᱟᱭ᱾
ᱟᱪᱪᱷᱟ ᱟᱪᱪᱷᱟ᱾ ᱜᱚᱝᱠᱮ ᱞᱟᱹᱭ ᱟᱠᱟᱫ ᱛᱟᱯᱮᱭᱟ ᱵᱟᱝ ᱟᱨ
ᱦᱮᱸ
ᱛᱟᱦᱚᱞᱮ ᱪᱮᱫ ᱞᱤᱧ ᱞᱟᱹᱭᱟ ᱟᱪᱪᱷᱟ ᱟᱹᱵᱤᱱᱟᱜ ᱵᱚᱭᱦᱟ ᱧᱩᱛᱩᱢ ᱫᱚ ᱪᱮᱫ ᱛᱟᱵᱤᱱ?
ᱧᱩᱛᱩᱢ ᱠᱚᱫᱚ ᱚᱱᱠᱟ
ᱪᱮᱫ ᱵᱤᱱ ᱞᱟᱹᱭᱫᱟ ᱱᱚᱣᱟ ᱫᱚ ᱟᱹᱭᱩᱵ ᱞᱟᱝ ᱠᱚᱨᱟᱣ-ᱟ ᱼᱼ ᱦᱮᱞᱳ ᱞᱟᱹᱭ ᱫᱟᱞᱤᱧ ᱨᱚᱲ ᱵᱟᱝ ᱟᱸᱡᱚᱢᱚᱜ ᱠᱟᱱᱟ, ᱵᱟᱝ ᱟᱸᱡᱚᱢᱚᱜ ᱠᱟᱱᱟ ᱟᱪᱪᱷᱟ ᱟᱪᱪᱷᱟ ᱧᱩᱛᱩᱢ ᱫᱚ ᱞᱟᱹᱭ ᱠᱚ ᱵᱟᱝ ᱜᱟᱱᱚᱜᱼᱟ ᱵᱟᱝ? ᱵᱟᱝ ᱜᱟᱱᱚᱜ ᱪᱮᱫ ᱠᱷᱟᱹᱛᱤᱨ ᱩᱱᱤ ᱞᱟᱹᱭ ᱟᱵᱤᱱ
ᱟᱪᱪᱷᱟ ᱟᱪᱪᱷᱟ ᱟᱪᱷᱟ ᱟᱨ ᱫᱤᱥᱚᱢ ᱫᱚ ᱛᱟᱦᱚᱞᱮ ᱚᱠᱟ ᱥᱮᱫ ᱨᱮ ᱛᱟᱵᱤᱱ
ᱫᱤᱥᱚᱢ ᱫᱚ ᱱᱚᱛᱮ ᱵᱟᱝᱜᱟᱞ ᱠᱚᱥᱮᱫ ᱜᱮ ᱟᱫᱚ ᱦᱟᱸᱜ ᱚᱱᱛᱮ ᱨᱮᱜᱮ ᱚᱞ ᱯᱟᱲᱦᱟᱣ ᱯᱟᱲᱦᱟᱣ ᱵᱟᱲᱟ ᱦᱩᱭᱩᱜᱼᱟ ᱱᱤᱛᱚᱜ ᱫᱚ ᱚᱞ ᱯᱟᱲᱦᱟᱣ ᱠᱷᱟᱹᱛᱤᱨ ᱱᱚᱛᱮ ᱨᱮᱦᱚᱸ ᱛᱟᱦᱮᱱ ᱦᱩᱭᱩᱜ ᱠᱟᱱᱟ ᱱᱮᱛᱟᱨ ᱫᱚ
ᱚᱠᱟ ᱰᱤᱥᱴᱤᱠ ᱫᱚ ᱵᱟᱸᱱᱫᱣᱟᱱ ᱫᱚ
ᱱᱚᱱᱚᱛᱮ ᱯᱩᱨᱩᱞᱤᱭᱟᱹ ᱰᱤᱥᱴᱤᱠ ᱜᱮ ᱦᱟᱸᱜ
ᱟᱪᱪᱷᱟ ᱟᱪᱪᱷᱟ ᱯᱩᱨᱩᱞᱤᱭᱟᱹ ᱰᱤᱥᱴᱤᱠ ᱵᱟᱝ
ᱦᱳᱭ ᱦᱳᱭ ᱛᱟᱦᱞᱮ ᱦᱮᱸ ᱜᱚᱢᱠᱮ ᱟᱵᱮᱱ ᱫᱚ ᱚᱞ ᱯᱟᱲᱦᱟᱣ ᱜᱚᱫᱚ ᱦᱟᱸᱜ ᱢᱟᱱᱮ ᱢᱟᱱᱮ ᱚᱠᱟᱨᱮᱵᱮᱱ ᱚᱞ ᱯᱟᱲᱟᱜ ᱠᱟᱱ ᱛᱟᱦᱮᱱᱟ ᱟᱨ ᱪᱮᱫ ᱛᱮᱵᱮᱱ ᱚᱞ ᱯᱟᱲᱦᱟᱜ ᱠᱟᱱ ᱛᱟᱦᱮᱱᱟ
ᱟᱹᱞᱤᱧ ᱫᱚ ᱠᱳᱞᱠᱟᱛᱟ ᱞᱤᱧ ᱢᱟᱱᱮ ᱚᱸᱰᱮ ᱜᱨᱮᱡᱩᱩᱭᱮᱥᱚᱱ ᱠᱚᱢᱯᱞᱤᱴ ᱦᱩᱭ ᱠᱟᱱᱟ ᱟᱨᱠᱤ
ᱟᱪᱪᱷᱟ ᱟᱹᱰᱤ ᱟᱹᱰᱤ ᱟᱹᱰᱤ ᱟᱹᱰᱤ ᱦᱮᱸ ᱥᱟᱨᱦᱟᱣ ᱱᱚᱝᱠᱟ ᱮᱱᱛᱮ ᱡᱮ ᱟᱵᱚ ᱱᱩᱱᱟᱹᱜ ᱢᱟᱲᱟᱝ ᱪᱟᱞᱟᱜ ᱞᱟᱹᱜᱤᱫ ᱛᱮ ᱦᱮᱸ ᱵᱟᱝ
ᱦᱮᱸ ᱦᱮᱸ ᱦᱮᱸ ᱟᱫᱚ ᱞᱟᱦᱟ ᱥᱮᱫ ᱢᱟ ᱞᱟᱹᱭ ᱦᱩᱭᱩᱜ ᱠᱟᱱ ᱛᱟᱦᱮᱸᱫ ᱜᱮ ᱟᱫᱚ ᱚᱲᱟᱜ ᱨᱮ ᱠᱟᱹᱴᱤᱡ ᱢᱟᱱᱮ
ᱠᱟᱹᱣᱰᱤ ᱠᱚ ᱠᱟᱹᱴᱤᱡ ᱚᱵᱷᱟᱵ ᱛᱮ ᱟᱫᱚ ᱞᱟᱦᱟ ᱥᱮᱫ ᱫᱚ ᱵᱟᱝ ᱪᱟᱞᱟᱣ ᱦᱟᱛᱟᱲ ᱦᱩᱭ ᱠᱟᱱᱟ
ᱦᱳᱭ
ᱦᱮᱸ ᱟᱫᱚ ᱚᱱᱟ ᱨᱮᱜᱮ ᱟᱨᱠᱤ ᱢᱟᱱᱮ
ᱦᱳᱭ ᱢᱩᱪᱟᱹᱫ ᱫᱚ ᱢᱩᱪᱟᱹᱫ ᱦᱳᱭ ᱠᱟᱱᱟ, ᱟᱪᱪᱷᱟ ᱟᱪᱪᱷᱟ
ᱦᱮᱸ
ᱛᱟᱦᱚᱞᱮ ᱱᱚᱝᱠᱟ ᱦᱟᱸᱜ ᱡᱮᱢᱚᱱ ᱧᱮᱞᱚᱜ ᱠᱟᱱᱟ ᱡᱮ ᱟᱵᱚ ᱠᱚ ᱢᱟᱹᱭ ᱵᱟᱹᱵᱩ ᱛᱟᱠᱚ ᱱᱤᱛᱚᱜ ᱦᱟᱸᱜ ᱵᱟᱝᱠᱚ ᱚᱞᱚᱜ ᱯᱟᱲᱦᱟᱜ ᱠᱟᱱ ᱛᱟᱵᱚᱱᱟ ᱦᱮᱸ ᱥᱮ
ᱦᱮᱸ ᱦᱮᱸ ᱦᱮᱸ
ᱟᱹᱰᱤ ᱡᱟᱭᱜᱟ ᱨᱮᱜᱮ ᱚᱱᱠᱟ ᱧᱮᱞᱚᱜ ᱠᱟᱱᱟ ᱵᱟᱝᱠᱚ ᱚᱞᱚᱜ ᱯᱟᱲᱦᱟᱜ ᱠᱟᱱᱟ ᱢᱟᱱᱮ ᱟᱵᱚ ᱯᱚᱨᱚᱵᱽ ᱠᱚᱨᱮ ᱱᱚᱝᱠᱟ ᱫᱚᱢᱮ ᱠᱚ ᱫᱟᱬᱟᱱ ᱠᱟᱱᱟ ᱠᱚ ᱦᱟᱺᱰᱤ ᱯᱟᱹᱣᱨᱟᱹ ᱠᱚᱠᱚ ᱧᱩᱭ ᱫᱟᱠᱚ ᱟᱨ ᱱᱮᱛᱟᱨ ᱨᱮᱱ ᱢᱟᱱᱮ ᱦᱩᱰᱤᱧ ᱦᱩᱰᱤᱧ ᱠᱚᱢ ᱩᱢᱮᱨ ᱜᱤᱫᱽᱨᱟᱹ ᱠᱚᱦᱚᱸ ᱠᱟᱹᱴᱤᱡ ᱱᱟᱹᱭ ᱜᱮ ᱦᱟᱺᱰᱤ ᱯᱟᱹᱣᱨᱟᱹ ᱠᱚ ᱧᱩᱭᱫᱟ ᱦᱮᱸ ᱵᱟᱝ ᱡᱩᱫᱤ ᱦᱟᱸᱜ ᱱᱩᱠᱩ ᱦᱟᱸᱜ ᱢᱟᱱᱮ ᱡ ᱡᱩᱫᱤ ᱦᱟᱸᱜ ᱟᱠᱚᱣᱟᱜ ᱩᱢᱮᱨ ᱠᱚ ᱦᱩᱭᱩᱜ ᱛᱟᱠᱚᱣᱟ ᱢᱟᱱᱮ ᱟᱰ ᱟᱠᱚᱣᱟᱜ ᱩᱢᱮᱨ ᱛᱮᱫᱚ ᱦᱟᱸᱜ ᱟᱹᱰᱤ ᱪᱟᱬ ᱞᱚᱜᱚᱱ ᱜᱮ ᱨᱳᱜᱽ ᱟᱡᱟᱨ ᱠᱚ ᱦᱟᱸᱜ ᱦᱩᱭᱩᱜ ᱛᱟᱠᱚᱣᱟ ᱦᱮᱸ
ᱦᱮᱸ ᱨᱳᱜᱽ ᱟᱡᱟᱨ ᱠᱚᱢ ᱵᱚᱭᱚᱥ ᱠᱷᱚᱱ ᱡᱩᱫᱤ ᱦᱟᱺᱰᱤ ᱯᱟᱹᱣᱼᱼ ᱯᱟᱹᱣᱨᱟᱹ ᱧᱩ ᱥᱮ ᱠᱚᱢ ᱵᱚᱭᱚᱥ ᱨᱮᱜᱮ ᱦᱟᱱᱟ ᱱᱟᱣᱟ ᱟᱡᱟᱨ ᱠᱚ ᱦᱩᱭᱩᱜ-ᱟ ᱟᱨ
ᱢᱟᱱᱮ ᱠᱚᱢ ᱩᱢᱮᱨ ᱨᱮᱜᱮ ᱪᱮᱫᱞᱤᱧ ᱞᱟᱹᱭᱟ ᱟ ᱦᱟᱴ ᱯᱟᱟᱛ ᱫᱚ ᱫᱚᱢᱮ ᱠᱚ ᱫᱟᱬᱟᱱ ᱠᱟᱱᱟ ᱱᱮᱛᱟᱨ ᱨᱮᱱ ᱢᱟᱱᱮ ᱠᱚᱢ ᱩᱢᱮᱨ ᱨᱮᱱ ᱜᱤᱫᱽᱨᱟᱹ ᱠᱚ ᱟᱨ ᱠᱚᱢ ᱩᱢᱮᱨ ᱨᱮᱜᱮ ᱢᱟᱱᱮᱡ ᱱ
ᱦᱳᱭ ᱦᱳᱭ ᱫᱚᱢᱮ ᱠᱚ ᱫᱟᱬᱟᱱ ᱠᱟᱱᱟ ᱛᱚ ᱠᱚᱢ ᱩᱢᱮᱨ ᱠᱷᱚᱱᱟᱜ ᱜᱮ ᱢᱟᱱᱮ ᱫᱟᱬᱟ ᱫᱚ ᱴᱷᱤᱠ ᱜᱮᱭᱟ ᱢᱮᱱᱠᱷᱟᱱ ᱦᱟᱺᱰᱤ ᱯᱟᱹᱣᱨᱟᱹ ᱠᱚᱠᱚ ᱱᱚᱝᱠᱟ ᱠᱚ ᱧᱩᱭᱮᱫᱫᱟ ᱥᱮ ᱱᱚᱣᱟ ᱠᱚᱫᱚ ᱦᱟᱸᱜ ᱵᱷᱟᱜᱤ ᱵᱟᱭ ᱜᱟᱱᱚᱜ ᱠᱟᱱᱟ ᱦᱮᱸ ᱥᱮ
ᱦᱮᱸ ᱟᱨ ᱠᱚᱢ ᱩᱢᱮᱨ ᱨᱮᱜᱮ ᱵᱟᱹᱦᱩ ᱠᱚᱠᱚ ᱟᱹᱜᱩᱭᱮᱫ ᱠᱚᱣᱟ ᱠᱚ ᱡᱟᱶᱟᱭᱚᱜ ᱠᱟᱱᱟ ᱚᱱᱟ ᱟᱨᱠᱤ ᱢᱟᱱᱮ ᱵᱚᱭᱮᱥ ᱩᱢᱮᱨ ᱟᱣᱨᱤᱭᱟᱜ ᱨᱮᱜᱮ ᱵᱟᱹᱦᱩ ᱡᱟᱶᱟᱭ ᱠᱚ ᱵᱮᱱᱟᱜ ᱠᱟᱱᱟ ᱟᱨᱠᱤ ᱟᱡᱚᱢᱟ
ᱮᱠᱫᱚᱢ ᱚᱱᱟ ᱫᱚ ᱩᱱᱤ ᱱᱤᱛᱚᱜ ᱫᱚ ᱦᱟᱸᱜ ᱪᱮᱫ ᱠᱚ ᱞᱟᱹᱭᱟ ᱟᱹᱰᱤ ᱡᱟᱭᱜᱟ ᱨᱮᱜᱮ ᱧᱮᱞᱚᱜ ᱠᱟᱱᱟ ᱚᱱᱠᱟᱜᱮ
ᱦᱮᱸ ᱛᱟᱦᱚᱞᱮ ᱱᱤᱛᱚᱜ ᱫᱚ ᱪᱮᱫ ᱵᱤᱱ ᱪᱤᱠᱮᱭᱟ ᱛᱟᱦᱞᱮ ᱱᱤᱛᱚᱜ
ᱪᱮᱫ ᱜᱮ ᱵᱟᱝ ᱱᱤᱛᱚᱜᱜ ᱫᱚ ᱪᱤᱠᱠᱟ ᱦᱩᱭᱩᱜ ᱠᱟᱱᱟ ᱜᱤᱛᱤᱡ ᱵᱟᱲᱟ ᱦᱩᱭ ᱟᱠᱟᱱᱟ ᱱᱤᱛᱚᱜ ᱫᱚ ᱟᱵᱮᱱ ᱜᱮ ᱪᱮᱫ ᱠᱚᱵᱮᱱ ᱪᱤᱠᱟᱹ ᱵᱟᱲᱟᱭᱮᱫᱟ ᱛᱟᱦᱚᱞᱮ
ᱚ ᱟᱹᱞᱤᱧ ᱫᱚ ᱱᱚᱜᱼᱚᱭ ᱱᱤᱛᱚᱜ ᱵᱟᱡᱟᱨ ᱥᱮᱫ ᱠᱟᱹᱴᱤᱡ ᱞᱤᱧ ᱪᱟᱞᱟᱜ ᱞᱟᱹᱜᱤᱫᱟ ᱠᱟᱹᱴᱤᱡ ᱥᱟᱨᱵᱷᱤᱥ ᱠᱚ ᱦᱟᱛᱟᱣ ᱦᱳᱲᱳ ᱦᱩᱲᱩᱳ ᱨᱮᱱᱟᱜ
ᱟᱪᱪᱷᱟ ᱟᱪᱪᱷᱟ
ᱦᱮᱸ ᱦᱩᱲᱩ ᱠᱚ ᱨᱚᱦᱚᱭ ᱦᱩᱭᱱᱟ ᱛᱚ ᱤᱱᱟᱹ ᱠᱚᱜᱮ ᱠᱟᱹᱴᱤᱡ ᱥᱟᱨ ᱠᱚ ᱵᱟᱝ ᱮᱢᱟᱜ ᱠᱷᱟᱱ ᱦᱚᱸ ᱵᱟᱝ ᱜᱟᱱᱚᱜ ᱠᱟᱱᱟ ᱱᱮᱛᱟᱨ ᱫᱚ ᱡᱚᱭᱵᱚ ᱪᱟᱥ ᱛᱚ ᱡᱚᱭᱵᱚ ᱥᱟᱨ ᱵᱟᱝ ᱠᱷᱟᱱ ᱦᱮᱸ
ᱚᱱᱟ ᱢᱟ ᱠᱟᱛᱷᱟ ᱠᱟᱱ ᱜᱮ
ᱦᱮᱸ ᱜᱚᱢᱠᱮ ᱜᱚᱝᱠᱮ ᱛᱟᱦᱚᱞᱮ ᱟᱹᱵᱤᱱ ᱫᱚ ᱱᱤᱭᱟᱹ ᱮᱯᱥ ᱵᱤᱱ ᱛᱤᱱ ᱫᱤᱱ ᱠᱷᱚᱱ ᱵᱤᱱ ᱪᱟᱹᱞᱩᱭᱮᱫᱟ
ᱪᱮᱫ
ᱱᱚᱣᱟ ᱮᱯᱥ ᱛᱤᱱ ᱫᱤᱱ ᱠᱷᱚᱱᱟᱜ ᱵᱤᱱ ᱪᱟᱹᱞᱩᱭᱮᱫᱟ ᱤᱭᱩᱡ ᱮᱫᱟ ᱵᱤᱱ
ᱦᱩᱭᱮᱱ ᱜᱮᱭᱟ ᱟᱹᱞᱤᱧ ᱫᱚ ᱟᱭᱢᱟ ᱫᱤᱱ ᱠᱷᱚᱱᱟᱜ ᱜᱮ ᱦᱟᱸᱜ ᱨᱚᱯᱚᱲ ᱵᱟᱲᱟ ᱦᱩᱭᱩᱜ ᱠᱟᱱ ᱜᱮ ᱦᱟᱸᱜ ᱱᱚᱝᱠᱟ ᱟᱫᱚ ᱦᱟᱸᱜ ᱱᱚᱚᱱᱠᱟ ᱚᱠᱛᱚ ᱠᱚ ᱵᱟᱭ ᱧᱟᱢᱚᱜᱼᱟ ᱛᱚ ᱚᱠᱛᱚ ᱠᱚ ᱥᱚᱢᱚᱭ ᱠᱚ ᱵᱟᱭ ᱧᱟᱢᱚᱜᱼᱟ ᱟᱫᱚ ᱚᱱᱠᱟ ᱨᱚᱯᱚᱲ ᱵᱟᱲᱟ ᱵᱟᱝ ᱦᱩᱭᱩᱜ ᱜᱮᱭᱟ
ᱟᱪᱪᱷᱟ ᱟᱪᱪᱷᱟ
ᱛᱟᱦᱚᱞᱮ ᱪᱮᱫ ᱠᱚ ᱥᱤᱛᱩᱝ ᱫᱤᱱ ᱪᱮᱫ ᱞᱮᱠᱟ ᱟᱯᱮᱥᱮᱱ ᱥᱤᱛᱩᱝ ᱜᱮᱭᱟ ᱥᱮ ᱵᱟᱝ ᱜᱮ
ᱜᱚᱝᱠᱮ ᱟᱞᱮᱥᱮᱫ ᱫᱚ ᱢᱟᱱᱮ ᱵᱤᱨ ᱠᱚ ᱢᱮᱱᱟᱜ ᱟᱥᱮ ᱩᱱᱟᱹᱜ ᱴᱟᱜ ᱫᱚ ᱵᱟᱝ ᱵᱩᱡᱷᱟᱹᱜ ᱜᱮᱭᱟ ᱥᱤᱛᱩᱝ ᱨᱮᱦᱚᱸ
ᱚᱲᱟᱜ ᱥᱩᱨ ᱠᱚᱨᱮ ᱫᱟᱨᱮ ᱠᱚ ᱢᱮᱱᱟᱜᱼᱟ ᱟᱨ ᱚᱲᱟᱜ ᱥᱩᱨ ᱠᱷᱚᱱᱜᱮᱵᱤᱨ ᱠᱚ ᱛᱟᱞᱮ ᱟᱫᱚ ᱩᱱᱟᱹᱜ ᱥᱤᱛᱩᱝ ᱫᱚ ᱥᱤᱛᱩᱝ ᱨᱮᱦᱚᱸ ᱜᱚᱨᱚᱢ ᱫᱚ ᱟᱨᱠᱤ ᱩᱱᱟᱹᱜᱴᱟᱜ ᱫᱚ ᱵᱟᱝ ᱵᱩᱡᱷᱟᱹᱜᱼᱟ
ᱵᱟᱭᱨᱮ ᱪᱮᱫᱠᱟ ᱜᱚᱨᱚᱢ ᱟᱨ ᱢᱟᱱᱮ ᱟᱛᱳ ᱨᱮᱫᱚ ᱩᱱᱟᱹᱜ ᱜᱚᱨᱚᱢ ᱫᱚ ᱵᱟᱭ ᱵᱩᱡᱷᱟᱹᱜ ᱜᱮᱭᱟ
ᱟᱪᱪᱷᱟ ᱟᱪᱪᱷᱟ ᱟᱪᱪᱷᱟ
ᱦᱮᱸ ᱢᱟ ᱜᱚᱝᱠᱮ ᱟᱨᱚ ᱛᱤᱱ ᱜᱷᱟᱹᱲᱤᱡ ᱨᱚᱲ ᱜᱟᱱᱚᱜ-ᱟ ᱥᱮ ᱵᱟᱝ ᱨᱚᱲ ᱜᱟᱱᱚᱜᱼᱟ
ᱱᱚᱜᱼᱚᱭ ᱚᱠᱛᱚ ᱠᱚᱦᱚᱸ ᱟᱞᱟᱝᱼᱜ ᱠᱚᱦᱚᱸ ᱦᱩᱭ ᱦᱮᱡ ᱦᱤᱡᱩᱜ ᱠᱟᱱ ᱛᱟᱞᱟᱝᱟ ᱦᱮᱸ ᱥᱮ ᱟᱫᱚ ᱱᱚᱝᱠᱟ ᱡᱩᱫᱤ ᱚᱠᱛᱚ ᱠᱚ ᱞᱟᱝ ᱧᱟᱢᱟ ᱟᱨᱚ ᱛᱟᱦᱚᱞᱮ ᱠᱷᱟᱱ ᱦᱟᱸᱜ ᱞᱟᱝ ᱨᱚᱯᱚᱲᱟ ᱠᱟᱫᱟ ᱨᱚᱯᱚᱲᱟ ᱦᱟᱸᱜ ᱦᱮᱸ ᱵᱟᱝ ᱜᱚᱢᱠᱮ ᱴᱷᱤᱠ ᱜᱮᱭᱟ ᱢᱟ ᱛᱟᱦᱚᱞᱮ ᱦᱮᱸ ᱥᱮ ᱱᱤᱛ ᱞᱮᱠᱟ ᱫᱚ ᱦᱟᱸᱜ ᱱᱚᱝᱠᱟ ᱜᱮ